ᱡᱚᱦᱟᱨ ᱜᱮ ᱾
ᱦᱮᱞᱳ ᱾
ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ᱾ ᱟᱫᱚ ᱱᱟᱯᱟᱭ ᱵᱟᱲᱟ ᱜᱮ? ᱦᱮᱸ, ᱴᱷᱤᱠ ᱜᱮ ᱟᱸᱡᱚᱢᱚᱜ ᱠᱟᱱᱟ᱾ ᱟᱢ ᱫᱚ ᱥᱮᱠᱮᱱᱰ ᱥᱮᱢᱤᱥᱴᱟᱨ ᱵᱟ?
ᱥᱮᱠᱮᱱ ᱫᱚ ᱵᱟ ᱯᱷᱳᱨ ᱥᱮᱢᱤᱥᱴᱟᱨ᱿
ᱦᱚᱸ ᱟᱯᱮ ᱫᱚ ᱯᱷᱳᱨ ᱥᱮᱢᱤᱥᱴᱟᱨ, ᱚ ᱟᱯᱮᱭᱟᱜ ᱤᱧ ᱫᱚ ᱥᱮᱠᱮᱱᱰ ᱥᱮᱢᱤᱥᱴᱟᱨ᱾ ᱟᱫᱚ ᱤᱧ ᱟᱯᱮᱭᱟᱜ ᱠᱳᱥᱪᱮᱱ ᱠᱚᱢᱟ ᱟᱹᱰᱤ ᱪᱚᱨᱚᱠ ᱦᱩᱭᱩᱜ ᱠᱟᱱ ᱛᱟᱯᱮᱭᱟ ᱧᱮᱞ ᱫᱟᱹᱧ?
ᱦᱳᱭ, ᱱᱚᱣᱟ ᱚᱱᱟ ᱡᱟᱹᱱᱤᱡ ᱥᱮᱠᱮᱱᱰ ᱥᱮᱢ ᱨᱮᱱᱟᱜ ᱵᱟᱝ?
ᱦᱳᱭ, ᱪᱮᱫᱞᱮᱠᱟ ᱚᱱᱟ ᱫᱚ? ᱟᱹᱰᱤ ᱜᱟᱛᱮ ᱞᱮᱠᱟ ᱠᱚᱥᱪᱮᱱ ᱠᱚ ᱠᱚᱨᱟᱣ ᱟᱯᱮ ᱠᱟᱱᱟ᱾ ᱟᱹᱰᱤ ᱜᱟᱛᱮ ᱞᱮᱠᱟ ᱠᱚᱥᱪᱮᱱ ᱠᱚᱠᱚ ᱠᱚᱨᱟᱣ ᱟᱯᱮ ᱠᱟᱱᱟ ᱟᱯᱮ ᱢᱟ?
ᱚ ᱟᱫᱚ ᱧᱮᱞ ᱫᱚ ᱵᱟᱝ ᱦᱩᱭ ᱠᱟᱱᱟ ᱛᱚ, ᱟᱫᱚ ᱱᱤᱭᱟᱹ ᱞᱟᱦᱟᱮ ᱩᱱᱤ ᱯᱷᱳᱱ ᱞᱮᱫᱟᱭ ᱤᱧᱤᱡ ᱜᱟᱛᱮ ᱥᱮ ᱚᱠᱚᱭ ᱟᱫᱚ ᱩᱱᱤ ᱴᱷᱮᱱ ᱠᱷᱚᱱ ᱜᱮ ᱟᱸᱡᱚᱢ ᱦᱩᱭ ᱮᱱᱟ᱾
ᱟᱪᱪᱷᱟ ᱦᱮᱸ, ᱟᱫᱚ ᱚᱱᱟ ᱜᱮ ᱤᱧᱤᱧ ᱠᱩᱞᱤᱭᱮ ᱠᱟᱱᱟ ᱟᱯᱮᱚ ᱢᱟᱱᱮ ᱯᱨᱚᱛᱤᱵᱟᱨ ᱜᱮ ᱚᱱᱠᱟᱜᱮ ᱠᱚᱥᱪᱮᱱ ᱠᱚ ᱮᱢᱟᱯᱮᱭᱟ ᱥᱮ ᱱᱤᱭᱟᱹ ᱫᱷᱟ ᱫᱚ ᱵᱷᱩᱞ ᱛᱮ ᱚᱱᱠᱟ ᱠᱚᱥᱪᱮᱱ ᱦᱮᱡ ᱟᱠᱟᱱᱟ? ᱟᱫᱚ ᱛᱟᱯᱚᱨᱮ ᱱᱮᱛᱟᱨ ᱚᱱᱠᱟ ᱩᱞᱴᱟᱹ ᱯᱟᱞᱴᱟ ᱠᱚᱥᱪᱮᱱ ᱠᱚ ᱦᱤᱡᱩᱜ ᱠᱟᱱᱟ ᱥᱮ ᱤᱭᱩ ᱯᱤ ᱮᱥ ᱤᱭᱩ ᱯᱤ ᱮᱥ ᱥᱤ ᱠᱚᱨᱮ ᱦᱚᱸ᱾ ᱚᱱᱟ ᱜᱮ ᱾
ᱟᱫᱚ ᱢᱟᱱᱮ ᱚᱱᱟ ᱦᱳᱭ᱾ ᱞᱟᱹᱭᱫᱟᱹᱧ ᱟᱸᱡᱚᱢ ᱢᱮ
ᱦᱮᱸ ᱞᱟᱹᱭᱤ ᱤᱫᱤᱢᱮ ᱢᱮ
ᱞᱟᱹᱭᱫᱟᱹᱧ ᱚᱱᱟ ᱪᱚᱨᱚᱠ ᱧᱚᱜ ᱥᱮ ᱪᱮᱫ ᱠᱚ ᱞᱟᱹᱭ ᱦᱚᱪᱚ ᱟᱠᱟᱫᱟ᱾ ᱚᱱᱟ ᱮᱴᱟᱜ ᱜᱮ ᱠᱟᱹᱴᱤᱡ ᱚᱱᱠᱟ ᱯᱮ ᱵᱩᱡᱷᱟᱹᱣ ᱫᱚ ᱵᱟᱝ?
ᱦᱳᱭ ᱦᱳᱭ ᱦᱳᱭ, ᱠᱚᱥᱪᱮᱱ ᱠᱚᱫᱚ ᱴᱷᱤᱠ ᱜᱮᱭᱟ ᱠᱤᱱᱛᱩ ᱚᱱᱮ ᱡᱮ ᱥᱟᱹᱜᱟᱹᱭ ᱴᱟᱜ ᱠᱚ ᱡᱚᱱᱲᱟᱣ ᱠᱟᱫᱟ, ᱚᱱᱟ ᱚᱞ ᱠᱚᱥᱪᱮᱱ ᱨᱮ ᱡᱮ ᱛᱞᱟᱝ ᱢᱮ ᱪᱚᱨᱚᱠ ᱧᱚᱜ ᱚᱞ ᱛᱟᱞᱟᱝ ᱢᱮ, ᱚᱱᱮ ᱚᱱᱟᱴᱟᱜ ᱜᱮ ᱠᱟᱹᱴᱤᱡ ᱯᱷᱟᱱᱤ ᱟᱸᱡᱚᱜ ᱠᱟᱱᱟ ᱟᱨ ᱪᱮᱫ?
ᱚ ᱚᱞ ᱛᱟᱞᱟᱝ ᱢᱮ ᱚᱱᱟ ᱪᱚᱨᱚᱠ ᱧᱚᱜ ᱚᱞ ᱢᱮ ᱚᱱᱟ ᱫᱚ ᱦᱮᱸ ᱤᱧᱦᱚᱸ ᱡᱚᱠᱷᱚᱱ ᱡᱨᱛᱮᱜ ᱜᱮ ᱞᱟᱹᱭ ᱠᱮᱫᱟ ᱡᱮ ᱪᱚᱨᱚᱠ ᱧᱚᱜ ᱚᱞ ᱢᱮ ᱚᱱᱟ ᱫᱚ ᱴᱷᱤᱠ ᱜᱤᱧ ᱢᱚᱱᱮ ᱠᱮᱫ ᱠᱮᱫᱟ ᱡᱮ ᱚᱞ ᱛᱟᱞᱟᱝ ᱢᱮ, ᱚᱱᱟ ᱛᱞᱟᱝ ᱴᱟᱜ ᱫᱚ ᱠᱟᱹᱴᱤᱡ ᱜᱟᱛᱮ ᱞᱮᱠᱟ ᱦᱤᱡᱩᱜ ᱠᱟᱱᱟ᱾ ᱚ ᱱᱤᱛᱚᱜ ᱤᱧ ᱵᱩᱡᱷᱟᱹᱣ ᱠᱮᱫᱟ ᱡᱮ ᱚᱱᱟ᱾ ᱚᱱᱟ ᱦᱩᱭ᱾
ᱚᱱᱟᱴᱟᱜ ᱜᱮ, ᱟᱫᱚ ᱦᱟᱸᱜ -
ᱪᱚᱨᱚᱠ ᱧᱚᱜ ᱚᱞ ᱥᱚᱫᱚᱨ ᱢᱮᱥᱮ ᱚᱞ ᱯᱩᱥᱴᱟᱹᱣ ᱢᱮ ᱚᱱᱟ ᱠᱚᱫᱚ ᱴᱷᱤᱠ ᱜᱮᱭᱟ᱾ ᱪᱚᱨᱚᱠ ᱧᱚᱜ ᱚᱞ ᱛᱟᱞᱟᱝ ᱢᱮ, ᱟᱫᱚ ᱪᱮᱫᱟᱜ ᱡᱮ ᱱᱤᱝᱠᱟᱹ ᱤᱧᱦᱚᱸ? ᱤᱧ ᱫᱚ ᱵᱟᱹᱧ ᱧᱮᱞ ᱟᱠᱟᱫᱟ᱾ ᱱᱤᱛᱚᱜ ᱜᱤᱧ ᱟᱸᱡᱚᱢ ᱠᱮᱫᱟ ᱟᱢ ᱴᱷᱮᱱ ᱜᱮ
ᱦᱳᱭ ᱢᱟᱱᱮ ᱟᱵᱚ ᱡᱚᱠᱷᱚᱱ ᱤᱥᱩᱞ ᱨᱮᱵᱚᱱ ᱯᱟᱲᱟᱣ ᱵᱟᱝᱞᱟ ᱠᱚᱛᱮ ᱨᱮᱦᱚᱸ, ᱱᱚᱝᱠᱟ ᱠᱚᱥᱪᱮᱱ ᱫᱚ ᱵᱟᱝ ᱦᱩᱭᱩᱜ ᱜᱮᱭᱟ ᱦᱮᱸ ᱥᱮ᱾ ᱥᱮ ᱤᱝᱨᱮᱡᱤ ᱠᱚᱨᱮ ᱦᱚᱸ ᱱᱚᱝᱠᱟᱱ ᱠᱚᱥᱪᱮᱱ ᱫᱚ ᱵᱟᱝ ᱦᱤᱡᱩᱜ ᱜᱮᱭᱟ ᱦᱳᱭ, ᱛᱚ ᱤᱧ ᱢᱤᱫᱴᱤᱡ ᱠᱩᱠᱞᱤᱧ ᱫᱚᱦᱚᱭᱮᱫᱟ ᱟᱢ ᱴᱷᱮᱱ ᱡᱮᱦᱮᱛᱩ ᱟᱢᱦᱚᱸ ᱥᱟᱱᱛᱟᱲ ᱤᱫᱤ ᱠᱟᱛᱮᱢ ᱯᱟᱲᱦᱟᱜ ᱠᱟᱱᱟ, ᱤᱧᱤᱦᱚᱧ ᱯᱟᱲᱦᱟᱜ ᱠᱟᱱᱟ᱾ ᱡᱮ ᱤᱧ ᱟᱸᱡᱚᱢ ᱠᱤᱫᱟᱹᱧ ᱡᱚᱠᱷᱚᱱ ᱥᱟᱱᱛᱟᱲ ᱦᱩᱞ ᱦᱩᱭ ᱞᱮᱱ ᱛᱟᱦᱮᱸᱼᱟ? ᱩᱱ ᱡᱚᱠᱷᱚᱱ ᱪᱮᱛᱟᱱ ᱢᱟᱱᱮ ᱩᱱ ᱡᱚᱠᱷᱚᱱ ᱢᱚᱛᱚ ᱟᱹᱰᱤᱜᱟᱱ ᱱᱟᱦᱟᱪᱟᱨ ᱦᱩᱭ ᱠᱟᱱᱟ ᱥᱟᱱᱛᱟᱲ ᱪᱮᱛᱟᱱ ᱨᱮ
ᱦᱩᱸ᱾
ᱛᱟᱨᱯᱚᱨᱮ ᱥᱟᱱᱛᱟᱲ ᱠᱩᱲᱤ ᱦᱚᱯᱚᱱ ᱪᱮᱛᱟᱱ ᱨᱮᱢᱟ ᱪᱮᱫ ᱞᱮᱠᱟ ᱱᱟᱦᱟᱪᱟᱨ ᱦᱩᱭᱟᱱᱟ ᱵᱟᱹᱲᱤᱡ ᱚᱱᱟ ᱦᱚᱸᱚᱸ ᱵᱟᱰᱟᱭ ᱜᱟ ᱜᱮᱭᱟ ᱛᱟᱦᱚᱞᱮ
ᱦᱳᱭ᱾
ᱛᱚᱜ ᱤᱧ ᱪᱮᱫᱟᱜ ᱟᱸᱡᱚᱢ ᱠᱤᱫᱟᱹᱧ ᱡᱮ, ᱥᱟᱱᱛᱟᱲ ᱠᱚᱦᱚᱸ ᱪᱮᱛᱟ ᱥᱟᱱᱛᱟᱲ ᱠᱩᱲᱤ ᱦᱚᱯᱚᱱ ᱪᱮᱛᱟᱱ ᱨᱮᱠᱚ ᱱᱟᱦᱟᱸᱪᱟᱨ ᱞᱮᱫ ᱛᱟᱦᱮᱸᱜᱼᱟ, ᱚᱱᱟ ᱟᱵᱚ ᱦᱟᱱᱛᱟᱲ ᱜᱮ, ᱛᱚ ᱱᱚᱣᱟ ᱵᱟᱨᱮᱛᱮ ᱟᱢ, ᱦᱳᱭ᱾ ᱮᱸ ᱮᱴᱟᱜ ᱡᱟᱹᱛ ᱠᱚᱨᱤᱱ ᱢᱟᱠᱚ ᱱᱟᱦᱟᱪᱟᱨ ᱮᱜ ᱜᱮ ᱩᱸᱠᱩ ᱡᱟᱦᱟᱸᱭ ᱠᱚ ᱛᱟᱦᱮᱸᱜ ᱠᱟᱱᱟ ᱦᱟᱸᱜ ᱫᱤᱠᱩ ᱠᱚ, ᱮᱸᱜᱽᱨᱮᱡᱽ ᱛᱚ ᱥᱟᱶᱛᱮᱜ ᱥᱟᱱᱛᱟᱲ ᱠᱚᱦᱚᱸ ᱠᱚ ᱡᱚᱲᱟᱣ ᱞᱮᱱᱟ ᱥᱟᱱᱛᱟᱲ ᱠᱩᱲᱤ ᱦᱚᱯᱚᱱ ᱪᱮᱛᱟᱱ ᱨᱮ ᱱᱟᱦᱟᱸᱪᱟᱨ ᱨᱮ᱾ ᱟᱫᱚᱜ ᱚᱱᱟ ᱵᱟᱨᱮᱛᱮᱜ ᱟᱢ ᱪᱮᱜ ᱮᱢ ᱵᱟᱰᱟᱭ ᱜᱮᱭᱟ, ᱥᱮ ᱟᱢ ᱪᱮᱜ ᱮᱢ ᱢᱚᱱᱮ ᱜᱮᱭᱟ?
ᱦᱳᱭ ᱱᱚᱣᱟ ᱵᱟᱨᱮ ᱛᱮᱫᱚ, ᱩᱱᱟᱹᱜ ᱫᱚ ᱡᱩᱫᱤᱭᱳ ᱱᱚ ᱱᱚᱣᱟ ᱠᱷᱚᱵᱚᱨ ᱫᱚ ᱵᱟᱝ ᱯᱟᱨᱪᱟᱣ ᱟᱠᱟᱱ ᱨᱮᱦᱚ᱾ ᱢᱟᱱᱮ ᱱᱚᱝᱠᱟ ᱦᱚ ᱯᱩᱛᱷᱤ ᱯᱚᱛᱚᱵ ᱠᱚᱨᱮ ᱚᱞ ᱧᱮᱞ ᱟᱠᱟᱱᱟ, - ᱩᱸ ᱯᱩᱛᱷᱤ ᱠᱚᱨᱮ ᱧᱟᱜ ᱧᱩᱛᱩᱢ ᱫᱚ ᱵᱟᱹᱧ ᱞᱟᱹᱭ ᱮᱫᱟ, ᱡᱮ ᱥᱤᱫᱷᱩᱼ ᱠᱟᱹᱱᱦᱩ ᱡᱟᱦᱟᱸᱭ ᱠᱤᱱ ᱛᱟᱦᱮᱸ ᱠᱟᱱᱟ, ᱩᱱᱠᱤᱱ ᱫᱚᱻ ᱢᱟᱱᱮ ᱯᱟᱹᱞᱠᱤ ᱛᱮᱠᱚ ᱤᱫᱤ ᱠᱮᱜ ᱠᱤᱱᱟᱹ ᱠᱚ? ᱜᱚᱴᱟ ᱟᱥᱮᱱ ᱠᱮᱫ ᱠᱤᱱᱟ ᱠᱚ ᱡᱚᱠᱷᱚᱱ, ᱛᱚᱠᱷᱚᱱ ᱡᱟᱦᱟᱸᱭ ᱠᱩᱲᱤ ᱜᱤᱫᱽᱨᱟᱹ ᱠᱤᱱ ᱠᱩᱥᱤ ᱭᱟᱠᱚᱣᱟ, ᱢᱟᱱᱮ ᱟᱹᱠᱤᱱ ᱦᱚᱸ ᱠᱟᱹᱴᱤᱡ ᱚᱸᱠᱟ ᱢᱮᱫᱴᱟᱝ ᱤᱭᱟᱹ ᱛᱟᱦᱮᱸ ᱠᱟᱱ ᱛᱟᱹᱠᱤᱱᱟ ᱟᱨᱠᱤ, ᱱᱚᱣᱟ ᱫᱚ ᱛᱤᱱᱟᱹᱜ ᱴᱟᱜ ᱥᱟᱹᱨᱤ ᱥᱮ ᱟᱫᱚ ᱠᱷᱟᱹᱞᱤ ᱚᱱᱟ ᱫᱚ ᱵᱟᱰᱟᱭ ᱵᱟᱹᱱᱩᱜ-ᱟ, ᱢᱮᱱᱠᱷᱟᱱ ᱟᱸᱡᱚᱢ ᱵᱟᱲᱟ ᱦᱚᱸ ᱦᱩᱭ ᱠᱟᱱᱟ᱾
ᱦᱩᱸ ᱦᱩᱸ, ᱩᱱᱤ ᱡᱟᱦᱟᱸᱭ ᱤᱡᱟᱜ ᱚᱱᱟ ᱤᱡᱟᱹ ᱯᱩᱛᱷᱤ ᱨᱮ ᱚᱞ ᱢᱮ, ᱪᱮᱜ ᱯᱩᱛᱷᱤ? ᱦᱟᱹᱭ! ᱪᱮᱫ ᱯᱩᱛᱷᱤ ᱨᱮ ᱱᱚᱣᱟ ᱚᱞ ᱞᱮᱱᱟ, ᱥᱤᱫᱷᱩᱼᱠᱟᱹᱱᱦᱩ ᱡᱟᱦᱟᱸᱭ ᱜᱮ ᱠᱤᱱ ᱠᱩᱥᱤᱭᱟᱠᱚ ᱱᱷᱟᱸᱜ? ᱪᱷᱳᱴᱨᱟᱭ ᱫᱮᱥ ᱢᱟᱺᱡᱷᱤ ᱭᱟᱜ ᱠᱟᱛᱷᱟ ᱯᱩᱛᱷᱤ ᱨᱮᱜᱮ ᱛᱚ ᱱᱚᱣᱟ ᱵᱟᱨᱭᱟ ᱚᱞ ᱢᱮᱱᱟᱜ-ᱟ ᱵᱟᱞᱮ?
ᱦᱳᱭ ᱦᱳᱭ ᱚᱱᱟ ᱨᱮᱜᱮ ᱢᱮᱱᱟᱜ-ᱟ, ᱟᱫᱚ ᱧᱩᱛᱩᱢ ᱫᱚ ᱵᱟᱹᱧ ᱞᱟᱹᱭ ᱮᱫᱟ᱾
ᱦᱮᱸ ᱦᱮᱸ, ᱦᱚ ᱚᱱᱟᱧ ᱟᱫᱚ ᱯᱩᱛᱷᱤᱜ ᱦᱚᱸ ᱯᱩᱛᱷᱤ ᱧᱩᱛᱩᱢ ᱫᱚ ᱯᱟᱞᱮᱫ ᱞᱟᱹᱭ ᱜᱟᱱᱚᱜ-ᱟ ᱦᱟᱸᱜ ᱟᱫᱚ ᱚᱱᱟᱢᱟᱨ ᱯᱩᱛᱷᱤ ᱧᱩᱛᱩᱢ ᱜᱮ ᱠᱟᱱᱟ?
ᱦᱳᱭ ᱟᱫᱚ ᱚᱞ ᱟᱠᱟᱫ ᱠᱷᱟᱱ ᱠᱚ ᱮᱠ ᱵᱟ, ᱦᱮᱸ ᱟᱫᱚ ᱱᱚᱣᱟ ᱴᱤᱥ ᱥᱮᱢ ᱨᱮᱜᱤ ᱛᱟᱦᱮᱸ ᱠᱟᱱ ᱛᱟᱞᱮᱭᱟ ᱟᱞᱮᱭᱟᱜ ᱱᱚᱣᱟ ᱵᱤᱫᱟᱥᱟᱜᱚᱨ ᱯᱳᱨ ᱛᱷᱮᱢ ᱨᱮᱜᱤ ᱛᱟᱦᱮᱸ ᱠᱟᱱ ᱛᱟᱞᱮᱭᱟ ᱚᱱᱟᱜᱮ, ᱟᱫᱚ ᱛᱚᱠᱷ- ᱠᱷᱚᱱ ᱜᱤ ᱵᱟᱰᱟᱭ ᱦᱩᱭ ᱮᱱᱟ, ᱞᱟᱦᱟ ᱛᱮᱫᱚ ᱩᱱᱟᱹᱜ ᱵᱟᱰᱟᱭ ᱵᱟᱝ ᱛᱟᱦᱮᱸ ᱠᱟᱱᱟ᱾
ᱦᱮᱸ ᱚᱱᱟᱜᱮ᱾ ᱟᱫᱚ ᱤᱧ ᱚᱱᱟᱜᱮ ᱠᱩᱠᱞᱤ ᱫᱚ ᱡᱮ ᱪᱮᱫ ᱞᱮᱠᱟ ᱟᱫᱚ ᱱᱚᱣᱟ ᱵᱟᱨᱮᱛᱮ ᱛᱤᱱᱟᱹᱜ ᱡᱚᱯ- ᱛᱷᱟᱛ ᱥᱮ ᱥᱟᱹᱨᱤ ᱜᱮᱠᱚ ᱞᱟᱹᱭ ᱞᱮᱜ-ᱟ, ᱥᱮ ᱮᱲᱮ ᱜᱮ, ᱱᱚᱣᱟ ᱴᱟᱜ ᱟᱢ ᱪᱮᱜ ᱮᱢ ᱢᱚᱱᱮᱭᱮᱜ ᱜᱮ ᱛᱟᱦᱮᱸ?
ᱟᱫᱚ ᱡᱟᱦᱟᱸᱭ ᱚᱞ ᱟᱠᱟᱫᱟᱭ, ᱩᱱᱤ ᱦᱚᱸ ᱱᱤᱥᱪᱚᱭ ᱡᱟᱦᱟ ᱫᱚ ᱠᱤᱪᱷᱩ ᱫᱚ ᱜᱷᱚᱴᱟᱣ ᱵᱟᱠᱚ ᱞᱟᱹᱭᱼᱟ, ᱡᱟᱦᱟ ᱫᱚ ᱡᱟᱦᱟ ᱜᱷᱚᱴᱟᱜ-ᱟ ᱠᱤᱪᱷᱩ?
ᱩᱸᱻᱦᱮᱸ ᱡᱮ ᱴᱟ ᱨᱚᱴᱮ, ᱥᱮ ᱴᱟ ᱛᱚ ᱜᱷᱚᱴᱮ, ᱡᱟᱦᱟᱸ ᱛᱤᱱᱟᱹᱜ, ᱠᱟᱹᱴᱤᱡ ᱪᱩᱞᱩᱝ ᱨᱮ ᱦᱚᱸ ᱪᱟᱣᱞᱮ ᱩᱭ ᱞᱮᱱᱟ᱾
ᱦᱳᱭ ᱠᱟᱹᱴᱤᱡ ᱪᱩᱞᱩᱝ ᱨᱮᱦᱚᱸᱵ, ᱦᱮᱸ ᱯᱟᱞᱮ ᱦᱩᱭ ᱞᱮᱱᱟ? ᱚᱱᱟ ᱛᱤᱜᱮ ᱚᱱᱚᱞᱤᱭᱟᱹᱭ ᱚᱞ ᱟᱠᱟᱫᱟ ᱟᱨ ᱵᱟᱝᱠᱷᱟᱱ ᱫᱚ, ᱡᱟᱦᱟᱸᱭ ᱤᱫᱤ ᱠᱟᱛᱮ ᱱᱩᱱ ᱢᱟᱨᱟᱝ ᱦᱩᱞ ᱜᱟᱹᱨᱤᱭᱟᱹ ᱤᱫᱤ ᱠᱟᱛᱮ, ᱡᱮ ᱩᱞᱴᱟᱹ ᱯᱟᱞᱴᱟᱭ ᱚᱞ ᱜᱚᱫᱟ, ᱩᱱᱤᱭᱟᱜ ᱚᱠ ᱚᱠᱚᱭᱟᱜ ᱦᱚᱸ ᱱᱩᱱᱟᱹᱜ ᱫᱚ ᱥᱟᱦᱚᱸᱥ ᱵᱟᱹᱱᱩᱜ ᱛᱟᱭᱟ, ᱡᱮ ᱡᱟᱦᱟᱸ ᱞᱮᱠᱟᱭ ᱚᱞ ᱠᱟᱫᱟ᱿
ᱦᱩᱸ ᱟᱨᱦᱚᱸ ᱩᱱᱤ ᱢᱟ ᱟᱨᱦᱚ ᱥᱟᱱᱛᱟᱲ ᱜᱮ ᱛᱟᱦᱮᱸᱜ ᱠᱟᱱᱟᱭ ᱥᱮ ᱡᱟᱦᱟᱸᱭ ᱚᱞ ᱟᱠᱟᱫᱟᱭ ᱦᱟᱸᱜ? ᱢᱮᱱᱠᱷᱟᱱ ᱪᱷᱟᱯ- ᱯᱟ ᱭᱤᱡ ᱚᱠᱚᱭ ᱛᱟᱦᱮᱸᱫ ᱠᱟᱱᱟ, ᱟᱢ ᱵᱟᱲᱟᱭᱟ ᱡᱚᱠᱷᱚᱱ ᱚᱱᱟ ᱵᱳᱭ ᱨᱮ ᱪᱷᱟᱯᱟᱣ ᱞᱮᱫ ᱛᱟᱦᱮᱸᱫ, ᱩᱱᱤ ᱡᱟᱦᱟᱸᱭ ᱢᱤᱥᱚᱱᱟᱨᱤ ᱛᱟᱦᱮᱸ ᱠᱟᱱᱟᱭ ᱥᱮ? ᱧᱩᱛᱩᱢᱟᱱ ᱢᱤᱥᱚᱱᱟᱹᱨᱤ ᱜᱮ ᱦᱟᱸᱜ ᱡᱚᱛᱚ ᱠᱷᱚᱱᱟᱜ, ᱟᱫᱚ ᱟᱫᱚ ᱱᱚᱝᱠᱟ ᱦᱚᱛᱚ ᱦᱩᱭ ᱫᱟᱲᱮᱭᱟᱜ-ᱟ ᱡᱮ ᱯᱟᱞᱮᱻᱜ ᱡᱮᱦᱮᱛᱩ ᱱᱩᱭ ᱚᱱᱚᱞᱤᱭᱟᱹ ᱴᱟᱜ ᱢᱮᱥᱚᱱᱟᱹᱨᱤ ᱠᱚ ᱥᱟᱞᱟᱜ ᱥᱮᱞᱮᱫ ᱨᱮ ᱛᱟᱦᱮᱸᱫ ᱠᱟᱱᱟᱭ᱾ ᱟᱨ ᱩᱱᱠᱩ ᱜᱮ ᱦᱚᱭ ᱛᱚ, ᱧᱩᱛᱩᱢ ᱱᱩᱭᱟᱜ ᱠᱷᱟᱨᱟᱯ ᱠᱷᱟᱹᱛᱤᱨ ᱠᱚ ᱚᱞ ᱞᱮᱫ ᱛᱟᱦᱮᱸᱜ-ᱟ ᱾ ᱡᱮ ᱡᱟᱛᱮ ᱧᱩᱛᱩᱢ ᱵᱟᱹᱲᱤᱡ ᱫᱟᱲᱮᱜ ᱛᱟᱭᱟ, ᱢᱟᱱᱮ ᱠᱤᱪᱷᱩᱼᱲ ᱦᱚ ᱠᱷᱚᱡᱚᱜ-ᱟ ᱥᱮ, ᱪᱮᱜ? ᱢᱟᱱᱮ ᱢᱤᱫᱴᱤᱡ ᱦᱚᱲ ᱡᱚᱠᱷᱚᱱ ᱱᱚᱝᱠᱟᱭ-ᱟ ᱛᱚᱠᱷᱚᱱ ᱮᱴᱟᱜ ᱦᱚᱲ ᱠᱚ ᱠᱷᱚᱡᱚᱜ-ᱟ ᱡᱟᱛᱮ ᱱᱩᱭᱟᱜ ᱧᱩᱛᱩᱢ ᱵᱟᱹᱲᱤᱡᱚᱜ ᱛᱟᱭ ᱢᱟ ᱛᱟᱨ ᱯᱚᱨᱮᱼᱼ ᱡᱮ ᱩᱱ ᱩᱱ ᱚᱠᱛᱚ ᱡᱚᱠᱷᱚᱱ ᱱᱩᱠᱩ ᱡᱟᱦᱟᱸᱭ ᱫᱤᱠᱩ ᱠᱚ ᱛᱟᱦᱮᱸ ᱠᱟᱱᱟ ᱥᱮ ᱩᱱᱠᱩ ᱠᱚᱼᱼ ᱛᱚ ᱟᱹᱰᱤ ᱜᱟᱱ ᱠᱚ ᱵᱟᱹᱲᱤᱡ ᱵᱟᱹᱲᱤᱡ ᱠᱚ ᱚᱞ ᱞᱮᱫᱟ ᱛᱟᱦᱮᱸᱜ ᱯᱩᱛᱷᱤ ᱠᱚ ᱢᱟᱱᱮ ᱯᱩᱛᱷᱤ ᱠᱚ ᱦᱚᱸ ᱠᱚ ᱚᱞ ᱞᱮᱫ ᱛᱟᱦᱮᱸᱜ ᱯᱟᱛᱷᱟᱢ ᱠᱚ ᱨᱮ ᱦᱚᱸᱠᱚ ᱚᱞ ᱞᱮᱫ ᱛᱟᱦᱮᱸᱜ ᱡᱮ ᱱᱩᱠᱩ ᱫᱚ ᱵᱚᱨᱵᱚᱨ ᱡᱟᱹᱛᱤ ᱠᱟᱱᱟ ᱠᱚ ᱱᱩᱠᱩ ᱫᱚ ᱚᱱᱠᱟ ᱦᱤᱝᱥᱟᱹᱭ ᱮᱫ-ᱟ ᱠᱚ ᱦᱟᱱᱠᱟᱭᱮᱫ-ᱟ ᱠᱚ ᱠᱟᱨᱚᱱ ᱟᱵᱚ ᱟᱵᱚ ᱢᱟᱵᱚᱱ ᱵᱟᱲᱟᱭᱟ ᱡᱮ ᱟᱵᱚ ᱡᱟᱹᱛᱤᱼᱼ ᱪᱮᱛᱟᱱ ᱨᱮ ᱱᱟᱦᱟᱪᱟᱨ ᱦᱩᱭ ᱞᱮᱱ ᱛᱮ ᱚᱱᱟ ᱵᱤᱨᱩᱫ ᱛᱮ ᱟᱵᱚ ᱫᱚᱵᱚᱱ ᱞᱟᱹᱲᱦᱟᱹᱭ ᱞᱮᱫ ᱛᱟᱦᱮᱸᱫ
ᱦᱳᱭ
ᱠᱤᱱᱛᱩ ᱫᱤᱠᱩ ᱢᱟ ᱡᱟᱹᱛᱼᱼ ᱫᱤᱠᱩ ᱵᱤᱨᱩᱫ ᱛᱮᱵᱚᱱ ᱞᱟᱹᱲᱦᱟᱹᱭ ᱞᱮᱫ ᱛᱮ ᱟᱫᱚ ᱩᱱᱠᱩ ᱫᱚ ᱚᱱᱠᱟ ᱠᱚ ᱚᱞ ᱞᱮᱫ-ᱟ ᱡᱮ ᱟᱵᱚ ᱫᱚ ᱟᱹᱰᱤ ᱠᱷᱟᱨᱟᱯ ᱡᱟᱹᱛ
ᱟᱫᱚ ᱱᱚᱣᱟ ᱤᱫᱤ ᱠᱟᱛᱮ ᱦᱮᱸ ᱱᱚᱣᱟ ᱤᱫᱤ ᱠᱟᱛᱮ ᱠᱷᱚᱱᱼᱼ ᱦᱚᱸ ᱞᱟᱹᱠᱛᱤ ᱢᱮᱱᱟᱜ-ᱟ ᱛᱤᱱᱟᱹᱜ ᱴᱟ ᱥᱟᱹᱨᱤ ᱛᱤᱱᱟᱹᱜ
ᱦᱳᱭ ᱦᱳᱭ ᱤᱧ ᱦᱚᱸ ᱚᱱᱟ ᱠᱟᱛᱷᱟ ᱜᱮ ᱢᱟᱱᱮᱧ ᱞᱟᱹᱭᱟ ᱢᱮᱱ ᱛᱮ ᱱᱚᱣᱟ ᱯᱚᱨᱮ ᱛᱮ
ᱦᱳᱭ ᱦᱳᱭ ᱟᱪᱪᱷᱟ ᱛᱟᱦᱚᱞᱮ ᱟᱢ ᱦᱚᱸ ᱚᱱᱟ ᱠᱚᱞᱞᱟᱱᱤ ᱤᱭᱩᱱᱤᱵᱷᱟᱨᱥᱤᱴᱤ ᱠᱟᱱᱟᱢ ᱵᱟᱝ ᱚᱸᱰᱮ ᱛᱟᱦᱞᱮ ᱚᱞᱚᱜ ᱯᱟᱲᱦᱟᱣ ᱠᱚ ᱚᱠᱟ ᱞᱮᱠᱟ ᱪᱟᱞᱟᱜ ᱠᱟᱱᱟ ᱠᱟᱹᱴᱤᱡ ᱞᱟᱹᱭ ᱛᱟᱵᱚᱱᱟ
ᱚᱞᱚᱜ ᱯᱟᱲᱦᱟᱣ ᱠᱚ ᱟᱫᱚ ᱦᱟᱸᱜ ᱟᱞᱮᱭᱟᱜ ᱫᱚᱼᱼ ᱢᱟᱱᱮ ᱱᱟᱣᱟ ᱤᱭᱩᱱᱤᱵᱷᱟᱨᱥᱤᱴᱤ ᱠᱟᱱ ᱛᱟᱞᱮᱭᱟ ᱛᱚ ᱢᱟᱱᱮ ᱱᱟᱣᱟ ᱤᱭᱩᱱᱤᱵᱷᱟᱨᱥᱤᱴᱤ ᱫᱚ ᱵᱟᱝ ᱠᱟᱱᱟ ᱢᱟᱱᱮ ᱱᱟᱣᱟ ᱜᱮᱼᱼ ᱮᱛᱚᱦᱚᱵ ᱟᱠᱟᱱᱟ ᱟᱞᱮ ᱫᱚ ᱦᱟᱸᱜ ᱫᱚᱥᱟᱨ ᱵᱮᱪ ᱠᱟᱱᱟᱞᱮ ᱞᱟᱹᱭ ᱞᱮᱠᱷᱟᱱ
ᱚ ᱞᱟᱦᱟ ᱨᱮᱫᱚ ᱛᱟᱦᱚᱞᱮ ᱵᱟᱝ ᱛᱟᱦᱮᱸ ᱠᱟᱱᱟ ᱵᱟᱝ
ᱵᱟᱝ ᱟᱞᱮ ᱢᱟᱱᱮ ᱟᱯᱮ ᱵᱮᱪ ᱨᱮᱱ ᱢᱤᱫᱴᱤᱡ ᱢᱮᱱᱟᱜ ᱠᱚᱣᱟ ᱦᱟᱸᱜ ᱩᱱᱠᱩ ᱫᱚ ᱯᱳᱭᱞᱳ ᱵᱮᱪ ᱠᱟᱱᱟ ᱠᱚ
ᱦᱮᱸ ᱦᱮᱸ
ᱦᱳᱭ ᱮᱱᱛᱮᱫ ᱟᱨ ᱤᱧᱨᱮᱱ ᱜᱟᱛᱮ ᱠᱚᱦᱚᱸ ᱯᱟᱲᱦᱟᱜ ᱠᱟᱱᱟ ᱠᱚ ᱚᱱᱟ ᱚᱱᱟ ᱤᱭᱩᱱᱤᱵᱷᱟᱨᱥᱤᱴᱤ ᱨᱮᱜᱮ ᱟᱫᱚ ᱞᱮᱼᱼ ᱟᱞᱟᱝ ᱢᱟᱞᱟᱝ ᱚᱱᱟ ᱠᱚᱞᱟᱝ ᱨᱚᱯᱚᱲ ᱱᱟ ᱦᱟᱸᱜ ᱚᱱᱟ ᱡᱟᱭᱜᱟ ᱧᱩᱛᱩᱢ ᱠᱚ ᱤᱫᱤ ᱠᱟᱛᱮᱫ ᱪᱮᱛᱟ ᱚᱱᱟ ᱠᱚ ᱵᱟᱝᱟ ᱞᱟᱭ ᱵᱟᱝᱟ ᱨᱚᱯᱚᱲ ᱠᱚ ᱞᱟᱹᱭ ᱠᱟᱫᱟ
ᱦᱳᱭ ᱵᱟᱝ ᱩᱱᱤ ᱞᱟᱹᱭ ᱛᱚ ᱵᱟᱠᱚ ᱞᱟᱹᱭ ᱟᱠᱟᱫᱟ ᱟᱫᱚ ᱤᱢᱤᱡ ᱜᱟᱛᱮ ᱜᱮ ᱠᱟᱴᱤᱡ ᱤᱧ ᱦᱚᱸ ᱮ ᱠᱩᱞᱤ ᱠᱤᱫᱤᱧᱟ ᱚᱠᱟ ᱟᱫᱚ ᱤᱧ ᱦᱚᱧ ᱞᱟᱹᱭ ᱠᱮᱫᱟ ᱟᱫᱚ ᱟᱡ ᱦᱚᱧ ᱢᱮᱛᱟᱫᱮᱭᱟ ᱟᱡ ᱦᱚᱭ ᱢᱮᱛᱟ ᱫᱤᱧᱟ ᱟᱫᱚᱼᱼ ᱚᱱᱟ ᱠᱷᱟᱹᱛᱤᱨ ᱟᱢ ᱦᱚᱧ ᱠᱩᱞᱤ ᱠᱮᱫ ᱢᱮᱭᱟ ᱩᱱᱟᱹᱜ ᱴᱟᱜ ᱫᱚ ᱢᱟᱱᱮ ᱡᱟᱦᱟᱱᱟᱜ
ᱦᱮᱸ ᱟᱫᱚ ᱦᱳᱭ ᱚᱱᱟ ᱡᱮᱨᱚᱠᱚᱢ ᱯᱟᱲᱦᱟᱜ ᱵᱟᱨᱮᱛᱮᱧ ᱞᱟᱹᱭᱮᱫ ᱛᱟᱦᱮᱸ ᱡᱮ ᱟᱫᱚ ᱟᱵᱚ ᱡᱩᱫᱤ ᱤᱧ ᱦᱚᱸ ᱚᱱᱠᱟ ᱫᱚ ᱠᱷᱚᱵᱚᱨ ᱫᱚ ᱵᱟᱹᱧ ᱦᱟᱛᱟᱣ ᱠᱟᱫᱟ ᱟᱯᱮ ᱤᱭᱩᱱᱵᱷᱟᱨᱥᱤᱴᱤ ᱨᱮ ᱪᱮᱫ ᱞᱮᱠᱟ ᱠᱚ ᱯᱟᱲᱦᱟᱣ ᱠᱚᱫᱚ ᱦᱩᱭᱩᱜ ᱠᱟᱱᱟ ᱦᱟᱸᱜ ᱛᱚ ᱮᱱᱨᱮᱦᱚᱸ ᱤᱧ ᱡᱚᱛᱚᱴᱟ ᱱᱚᱞᱮᱡᱽ ᱢᱮᱱᱟᱜ ᱛᱤᱧᱟᱹ ᱡᱮ ᱚᱸᱻ ᱪᱮᱫᱠᱟ ᱢᱟᱱᱮ ᱠᱮᱞᱟᱥ ᱠᱚ ᱟᱯᱮ ᱢᱟᱱᱮ ᱟᱯᱮ ᱤᱭᱩᱱᱤᱵᱷᱟᱨᱥᱤᱴᱤ ᱠᱚ ᱟᱯᱮ ᱟᱯᱮ ᱥᱩᱢᱩᱝ ᱫᱚ ᱵᱟᱝ ᱡᱟᱦᱟᱸ ᱛᱤᱱᱟᱹᱜ ᱢᱟᱨᱮ ᱢᱟᱨᱮ ᱤᱭᱩᱱᱤᱵᱷᱟᱨᱥᱤᱴᱤ ᱠᱚ ᱢᱮᱱᱟᱜᱼᱟ ᱦᱮᱸ ᱥᱮ
ᱦᱮᱸ ᱦᱮᱸ
ᱚᱱᱟ ᱠᱚᱨᱮ ᱪᱮᱛᱟ ᱢᱟᱱᱮ ᱠᱮᱞᱟᱥ ᱫᱚ ᱠᱷᱩᱵ ᱮᱠᱴᱟ ᱨᱮᱜᱩᱞᱟᱨ ᱫᱚ ᱵᱟᱝ ᱦᱳᱭᱳᱜ ᱜᱮᱭᱟ ᱢᱟᱱᱮ ᱱᱚᱣᱟ ᱠᱤ ᱡᱚᱛᱷᱟᱛ ᱜᱮᱭᱟ
ᱟᱫᱚ ᱦᱩᱭ ᱫᱚ ᱦᱩᱭ ᱵᱟᱲᱟᱜ ᱜᱮᱭᱟ ᱟᱫᱚ ᱱᱚᱣᱟ ᱠᱚ ᱤᱫᱤᱼᱼ ᱡᱟᱛᱮ ᱫᱚ ᱞᱟᱹᱭ ᱟᱢᱟᱹᱧ ᱱᱟᱦᱟᱜ ᱤᱭᱟᱹᱨᱮ ᱦᱳᱣᱟᱴᱥᱚᱯ ᱛᱮ
ᱦᱮᱸ ᱟᱪᱪᱷᱟ ᱦᱮᱸ ᱟᱫᱚᱼᱼ ᱢᱟᱱᱮ ᱟᱞᱮᱭᱟᱜ ᱫᱚ ᱚᱱᱠᱟ ᱫᱚ ᱴᱷᱤᱠ ᱵᱟᱝ ᱟᱞᱮᱭᱟᱜ ᱫᱚ ᱡᱚᱛᱷᱟᱛ ᱜᱮ ᱠᱞᱟᱥ ᱠᱚᱫᱚ ᱦᱩᱭᱩᱜ ᱠᱟᱱ ᱛᱟᱞᱮᱭᱟ ᱢᱟᱱᱮ ᱯᱨᱟᱭ ᱡᱚᱛᱚ ᱯᱨᱟᱭ ᱡᱷᱚᱛᱚ ᱠᱞᱟᱥ ᱜᱮ ᱦᱩᱭᱩᱜ ᱠᱟᱱ ᱛᱟᱞᱮᱭᱟ ᱟᱨᱼᱼ ᱠᱟᱹᱴᱤᱡ ᱪᱟᱯ ᱦᱚᱸᱠᱚ ᱪᱟᱯ ᱦᱚᱸᱠᱚ ᱮᱢ ᱧᱚᱜ ᱟᱞᱮ ᱠᱟᱱᱟ ᱵᱚᱛᱚᱨ ᱦᱚᱸᱠᱚ ᱵᱚᱛᱚᱨ ᱦᱚᱪᱚᱭᱮᱫ ᱞᱮᱭᱟ ᱟᱫᱚ ᱟᱞᱮ ᱫᱚ ᱡᱮᱦᱮᱛᱩ ᱱᱟᱣᱟ ᱜᱮᱭᱟᱞᱮ ᱤᱭᱩᱱᱤᱵᱷᱟᱨᱥᱤᱴᱤ ᱨᱮᱥᱮᱼᱼ
ᱦᱮᱸ
ᱟᱫᱚ ᱱᱚᱜᱼᱚᱭ ᱢᱤᱫᱴᱤᱡ ᱜᱮᱛᱚ ᱥᱮᱢᱤᱥᱴᱟᱨ ᱯᱟᱨᱚᱢ ᱟᱠᱟᱱ ᱛᱟᱞᱮᱭᱟ ᱟᱨ ᱢᱤᱫᱴᱤᱡ ᱥᱮᱢᱤᱥᱴᱟᱨ ᱪᱟᱞᱟᱜ ᱠᱟᱱᱟ ᱱᱚᱜᱼᱚᱭ ᱦᱟᱸᱜ ᱯᱚᱨᱤᱠᱠᱷᱟ ᱦᱩᱭᱩᱜ ᱛᱟᱞᱮᱭᱟ᱾ ᱦᱚᱚᱞᱚᱱᱚᱜ ᱦᱩᱭᱩᱜ ᱠᱟᱛᱷᱟ ᱛᱟᱦᱮᱸ ᱠᱟᱱᱟ ᱠᱤᱪᱷᱩ ᱠᱟᱨᱚᱱ ᱛᱮ ᱯᱤᱪᱷᱳᱣᱱᱟ ᱦᱟᱱᱟ ᱤᱱᱴᱟᱨᱱᱮᱞ ᱴᱟᱜᱼᱼ
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭ ᱠᱟᱱᱟ ᱥᱮ ᱟᱹᱣᱨᱤᱼᱼ
ᱦᱮᱸ ᱡᱚᱢ ᱵᱟᱲᱟ ᱠᱚᱫᱚ ᱦᱩᱭ ᱟᱠᱟᱱᱟ᱾ ᱦᱮᱸ ᱪᱮᱫ ᱦᱳᱭ ᱱᱚᱛᱮ ᱨᱮᱜᱮ ᱢᱮᱥ ᱠᱚᱨᱮᱜᱮ ᱛᱟᱦᱮᱸ ᱦᱩᱭᱩᱜᱼᱟ ᱟᱢᱫᱚ᱾
ᱤᱧ ᱦᱚᱸ ᱱᱚᱛᱮ ᱨᱮᱜᱮ ᱢᱤᱱᱟᱹᱧᱟ᱾
ᱟᱢᱫᱚ ᱢᱮᱥ ᱥᱮ ᱦᱳᱥᱴᱮᱞ ᱨᱮ᱾
ᱦᱳᱥᱴᱮᱞ ᱨᱮ
ᱦᱳᱥᱴᱮᱞ ᱨᱮ ᱵᱟᱝ ᱟᱪᱪᱷᱟ ᱤᱧ ᱟᱸᱡᱚᱢ ᱠᱤᱫᱟᱹᱧᱼᱼ ᱡᱮ ᱟᱯᱮ ᱦᱳᱥᱴᱮᱞ ᱠᱚᱨᱮ ᱪᱮᱫᱠᱟ ᱢᱟᱱᱮ ᱠᱟᱹᱴᱤᱡ ᱫᱚᱢᱮ ᱜᱮ ᱪᱮᱛᱟ ᱨᱮᱜᱤᱝ ᱦᱩᱭᱩᱜ ᱜᱮᱭᱟ ᱥᱮ ᱪᱮᱫᱼᱼ
ᱫᱚᱢᱮ ᱨᱮᱜᱤᱝ ᱦᱩᱭᱩᱜᱼᱟ᱾
ᱦᱳᱭ
ᱩᱠᱩᱨ ᱱᱚᱣᱟ ᱠᱟᱛᱷᱟ ᱛᱚᱼᱼ ᱤᱧ ᱛᱚ ᱦᱚᱸᱜᱼᱚᱭ ᱛᱚ ᱢᱤᱱᱟᱹᱧᱟ ᱡᱩᱱᱤᱭᱟᱨ ᱠᱷᱚᱱᱟᱜ ᱤᱧ ᱥᱮᱤᱱᱤᱭᱟᱨ ᱱᱟ᱾ ᱩᱠᱩᱨ ᱨᱮᱜᱤᱝ ᱴᱳᱜᱤᱝ ᱠᱚᱫᱚ ᱤᱧ ᱫᱚ ᱵᱟᱹᱧ ᱧᱟᱢ ᱠᱟᱫᱟ ᱱᱤᱛ ᱫᱷᱟᱹᱵᱤᱡ ᱛᱮ ᱟᱨᱼᱼ ᱴᱩᱠ ᱴᱟᱠ ᱫᱚ ᱟᱫᱚ ᱨᱮᱜᱤᱝ ᱫᱚ ᱵᱟᱝ ᱚᱱᱟ ᱠᱚᱫᱚ ᱢᱟᱱᱮᱼᱼ ᱱᱤᱡᱮᱨᱮᱱ ᱜᱟᱛᱮ ᱠᱚᱜᱮ ᱠᱟᱹᱴᱤᱡ ᱫᱚ ᱜᱟᱛᱮᱢ ᱛᱟᱦᱮᱸ ᱞᱮᱱ ᱠᱷᱟᱱ ᱠᱟᱹᱴᱤᱡ ᱫᱚ ᱨᱚᱲ ᱨᱚᱲ ᱛᱮᱢ ᱨᱚᱲ ᱵᱟᱹᱲᱛᱤ ᱜᱮᱭᱟ᱾ ᱠᱤᱱᱛᱩ ᱡᱩᱱᱤᱭᱟᱨ ᱥᱤᱱᱤᱭᱟᱨ ᱨᱮᱜᱤᱝ ᱥᱮ ᱪᱮᱫ ᱚᱱᱠᱟ ᱢᱟᱛᱚ ᱦᱩᱭ ᱫᱚ ᱵᱟᱝ ᱦᱩᱭ ᱟᱠᱟᱱᱟ᱾
ᱵᱟᱝ ᱟᱫᱚ ᱢᱟᱱᱮ ᱦᱳᱥᱴᱮᱞ ᱨᱮᱫᱚ ᱡᱟᱦᱟᱸᱭ ᱠᱚ ᱛᱟᱦᱮᱱᱟ ᱦᱳᱥᱴᱮᱞ ᱨᱮ ᱩᱱᱤᱮ ᱦᱟᱸᱜ ᱵᱮᱥ ᱞᱮᱠᱟᱛᱮᱭ ᱞᱟᱹᱭ ᱫᱟᱲᱮᱭᱟᱜᱼᱟ ᱡᱮᱞᱮᱠᱟ ᱟᱢ ᱢᱮᱱᱟᱜ ᱢᱮᱭᱟ᱾
ᱦᱳᱭ
ᱟᱫᱚ ᱟᱹᱰᱤ ᱦᱚᱲ ᱟᱹᱰᱤ ᱨᱚᱠᱚᱢ ᱠᱟᱛᱷᱟ ᱠᱚ ᱞᱟᱹᱭᱟ ᱥᱮ᱾ ᱤᱧ ᱡᱟᱦᱟᱸᱭ ᱴᱷᱮᱱ ᱠᱷᱚᱱᱤᱧ ᱟᱸᱚᱢ ᱠᱮᱫᱟ ᱩᱱᱤ ᱩᱱᱤ ᱟᱵᱟᱨ ᱚᱠᱚᱭ ᱴᱷᱮᱱ ᱟᱸᱡᱚᱢ ᱟᱠᱟᱫᱟᱭ᱾ ᱥᱮ ᱩᱱᱤ ᱦᱚᱸᱛᱚ ᱡᱟᱹᱥᱛᱤ ᱧᱚᱜ ᱟᱛᱮ ᱞᱟᱹᱭᱟᱹᱧ ᱠᱟᱱᱟᱭ ᱚᱱᱟ ᱢᱟᱛᱚ ᱤᱧᱦᱚ ᱵᱟᱹᱧ ᱵᱟᱲᱟᱭᱟ ᱥᱮ᱾
ᱟᱫᱚ ᱞᱟᱦᱟᱛᱮ ᱦᱩᱭ ᱠᱚᱜ ᱜᱮᱪᱚ ᱤᱧ ᱡᱮᱫ ᱫᱷᱟᱹᱵᱤᱡ ᱠᱷᱚᱱ ᱤᱧ ᱱᱚᱰᱮ ᱢᱤᱱᱟᱹᱧᱟ ᱩᱱ ᱠᱷᱚᱱ ᱫᱚ ᱚᱱᱠᱟ ᱨᱤᱱ ᱴᱤᱱ ᱠᱚᱫᱚ ᱵᱟᱝ ᱦᱩᱭ ᱟᱠᱟᱱᱟ᱾ ᱟᱫᱚ ᱦᱳᱥᱴᱮᱞ ᱠᱚᱨᱮ ᱫᱚ ᱜᱟᱛᱮ ᱠᱚᱫᱚ ᱦᱮᱸ ᱢᱤᱫᱴᱤᱡ ᱵᱟᱨᱭᱟ ᱠᱟᱛᱷᱟ ᱫᱚ ᱞᱟᱹᱭ ᱞᱟᱹᱭ ᱛᱮᱠᱚ ᱞᱟᱹᱭ ᱵᱟᱹᱲᱛᱤ ᱜᱮᱭᱟ᱾ ᱚᱱᱟ ᱠᱚᱫᱚ ᱨᱟᱹᱜᱤ ᱦᱤᱥᱟᱹᱵᱽ ᱛᱮ ᱦᱟᱛᱟᱣ ᱞᱮᱠᱷᱟᱱ ᱫᱚ ᱵᱟᱝ ᱜᱟᱱᱚᱜᱼᱟ᱾
ᱦᱳᱭ ᱟᱨ ᱚᱱᱟ ᱥᱟᱶᱛᱮ ᱦᱚᱸ ᱟᱫᱚ ᱚᱱᱟ ᱫᱚ ᱱᱤᱡᱮ ᱪᱮᱛᱟᱱ ᱨᱮᱜᱮ ᱟᱢ ᱚᱠᱟᱴᱟᱜ ᱨᱟᱹᱜᱤᱭᱮᱢ ᱢᱚᱱᱮᱭᱮᱫᱟ ᱚᱠᱟᱴᱟᱜ ᱵᱟᱝᱟ ᱦᱟᱸᱜ᱾ ᱠᱤᱪᱷᱩ ᱦᱚᱲ ᱫᱚ ᱦᱚᱭᱛᱳ ᱢᱚᱪᱟ ᱠᱟᱛᱷᱟ ᱜᱮ ᱨᱟᱹᱜᱤ ᱜᱮ ᱢᱚᱱᱮ ᱠᱮᱫᱟ ᱡᱮ ᱥᱤᱱᱤᱭᱟᱨ ᱠᱚ ᱦᱟᱱᱟ ᱱᱟᱣᱟ ᱠᱚ ᱠᱩᱞᱤ ᱠᱤᱫᱤᱧᱟ᱾
ᱦᱳᱭ
ᱟᱨ ᱠᱤᱪᱷᱩ ᱦᱚᱲ ᱫᱚ ᱡᱩᱫᱤ ᱟᱹᱰᱤ ᱡᱟᱹᱥᱛᱤ ᱜᱮ ᱵᱮᱵᱟᱹᱲᱤᱡ ᱠᱚ ᱢᱮᱛᱟ ᱠᱚ ᱠᱟᱱᱟ ᱛᱚᱠᱷᱚᱱ ᱦᱚᱭᱛᱚ
ᱦᱩᱸ ᱦᱩᱸ
ᱦᱟᱨᱠᱮᱛ ᱥᱟᱥᱮᱛ ᱮᱫ ᱠᱚᱣᱟ ᱠᱚ ᱛᱚᱠᱷᱚᱱ ᱦᱚᱭᱛᱳ ᱚᱱᱟ ᱠᱚ ᱨᱮᱸᱜᱤᱧ ᱮᱛ ᱠᱟᱱᱟ ᱚᱱᱟ ᱨᱮᱸᱜᱤᱝ ᱠᱚ ᱢᱮᱛᱟᱜ ᱠᱟᱱᱟ ᱚᱱᱟ ᱫᱚ ᱟᱯᱟᱱ ᱟᱹᱯᱤᱱ ᱪᱮᱛᱟᱱ ᱨᱮ ᱰᱤᱯᱮᱱᱰ ᱟᱭ ᱟᱫᱚ ᱦᱟᱸᱜ ᱱᱮᱛᱟᱨ ᱢᱚᱛᱚ ᱟᱵᱚᱨᱮᱱ ᱥᱚᱨᱠᱟᱨ ᱦᱚᱸ ᱠᱟᱹᱴᱤᱡ ᱨᱩᱞᱥ ᱨᱮᱜᱩᱞᱮᱥᱚᱱ ᱠᱚ ᱟᱹᱜᱩ ᱟᱠᱟᱫᱟᱭ ᱚᱱᱟ ᱠᱚ ᱵᱤᱨᱩᱫᱽ ᱨᱮ
ᱦᱮᱸ ᱦᱮᱸ ᱱᱚᱣᱟ ᱨᱮᱜᱤᱝ ᱞᱟᱹᱜᱤᱫ ᱛᱮ ᱟᱞᱟᱫᱟ ᱠᱚᱢᱤᱴᱤ ᱢᱮᱱᱟᱜ ᱠᱚᱣᱟ ᱡᱩᱫᱤ ᱡᱟᱦᱟᱸᱭ ᱨᱮᱜᱤᱝ ᱛᱮᱜᱤᱧ ᱦᱳᱭᱳᱜ ᱠᱷᱟᱱ ᱯᱷᱳᱱ ᱱᱟᱢᱵᱟᱨ ᱜᱚᱴᱟ ᱠᱚ ᱮᱢ ᱟᱠᱟᱫᱟ᱾
ᱟᱪᱪᱷᱟ ᱢᱟᱱᱮ ᱟᱪᱪᱷᱟ ᱢᱟᱱᱮ ᱟᱯᱮ ᱤᱭᱩᱱᱤᱵᱷᱟᱨᱥᱤᱴᱤ ᱫᱚ ᱵᱟᱝ?
ᱦᱳᱭ ᱦᱳᱭ ᱛᱟᱦᱚᱞᱮ ᱟᱯᱮᱭᱟᱜ ᱤᱭᱩᱱᱤᱵᱷᱟᱨᱥᱤᱴᱤ ᱨᱮᱫᱚ ᱚᱱᱠᱟ ᱢᱮᱱᱟᱜ ᱟᱥᱮ ᱵᱟᱹᱱᱩᱜᱼᱟ?
ᱚᱱᱟ ᱠᱚᱢᱟ ᱢᱮᱱᱟᱜᱼᱟ ᱟᱫᱚ ᱚᱱᱠᱟ ᱫᱚ ᱞᱮᱠᱟ ᱫᱚ ᱵᱟᱝᱟ ᱚᱱᱮ ᱡᱮᱨᱚᱠᱚᱢ ᱞᱟᱹᱭ ᱠᱮᱫᱟ ᱜᱚᱴᱟᱜ ᱜᱮ ᱱᱟᱢᱵᱟᱨ ᱴᱟᱢᱵᱟᱨ ᱠᱚ ᱢᱮᱱᱟᱜᱼᱟ ᱜᱩᱨᱩᱯ ᱜᱩᱨᱩᱠ ᱠᱚ ᱢᱮᱱᱟᱜᱼᱟ ᱯᱟᱞᱮ ᱦᱳᱭᱛᱳ ᱟᱯᱮᱭᱟᱜ ᱫᱚ᱾
ᱦᱩᱸ ᱦᱩᱸ
ᱚᱱᱠᱟ ᱫᱚ ᱵᱟᱹᱱᱩᱜ ᱟᱱᱟ, ᱢᱮᱱᱠᱷᱟᱱ ᱡᱟᱦᱟᱸ ᱡᱟᱦᱟᱸ ᱥᱩᱫᱩ ᱥᱚᱨᱠᱟᱨᱟᱜ ᱚᱰᱟᱨ ᱢᱮᱱᱟᱜ ᱟᱥᱮ ᱚᱱᱟ ᱞᱮᱠᱟ ᱛᱮᱜᱮ ᱟᱨ ᱨᱮᱜᱤᱝ ᱵᱚᱞᱛᱮ ᱟᱥᱚᱞᱮ ᱪᱤᱠᱟᱹᱧ ᱞᱟᱹᱭᱟ ᱦᱳᱥᱴᱮᱞ ᱜᱤᱫᱽᱨᱟᱹ ᱦᱚᱸ ᱵᱟᱠᱚ ᱞᱟᱹᱭ ᱜᱮᱭᱟ᱾ ᱡᱮ ᱡᱟᱦᱟᱸᱭ ᱥᱟᱞᱟᱜ ᱨᱮᱜᱤᱝ ᱦᱩᱭᱩᱜ ᱠᱟᱱᱟ ᱥᱮ
ᱦᱮᱸ
ᱮ ᱟᱞᱮ ᱦᱚᱥᱴᱮᱞ ᱨᱮᱱᱟᱜ ᱠᱟᱛᱷᱟᱧ ᱞᱮᱫᱼᱟ ᱡᱮ ᱩᱱᱠᱩ ᱠᱚᱫᱚ ᱵᱟᱠᱚ ᱞᱟᱹᱭᱟ ᱡᱮ ᱤᱧ ᱥᱟᱞᱟᱜ ᱨᱮᱜᱤᱧ ᱦᱩᱭᱩᱜ ᱠᱟᱱᱟ ᱢᱮᱱᱛᱮ᱾
ᱦᱳᱭ ᱟᱫᱚ ᱵᱚᱛᱚᱨᱚᱜᱼᱟ ᱠᱚ ᱥᱮ ᱵᱚᱛᱚᱨ ᱛᱮ ᱵᱟᱠᱚ ᱞᱟᱹᱭ ᱫᱟᱲᱮᱭᱟᱜᱼᱟ ᱱᱤᱭᱟᱹ ᱯᱚᱨ ᱪᱮᱫ ᱪᱤᱠᱟᱹᱜᱼᱟ ᱱᱤᱭᱟᱹ ᱯᱚᱨ ᱡᱩᱫᱤᱧ ᱞᱟᱹᱭ ᱞᱮᱠᱷᱟᱱ ᱟᱨᱚᱸ ᱡᱩᱫᱤ ᱡᱟᱹᱥᱛᱤ ᱧᱚᱜ
ᱡᱟᱹᱥᱛᱤ ᱦᱚᱸ ᱚᱱᱟ ᱢᱤᱫᱴᱟᱱ ᱵᱚᱛᱚᱨ ᱛᱟᱦᱮᱱ ᱛᱟᱠᱚᱣᱟ ᱛᱮ ᱱᱤᱭᱟᱹ ᱫᱩᱧ ᱞᱟᱹᱭ ᱫᱟᱲᱮᱭᱟᱢᱟ ᱡᱮ ᱠᱟᱹᱴᱤᱡ ᱫᱚ ᱢᱟᱱᱮ ᱤᱭᱟᱹ ᱢᱮᱱᱟᱜᱼᱟ᱾
ᱦᱩᱸ
ᱢᱟᱱᱮ ᱢᱤᱫᱴᱤᱡ ᱥᱤᱱᱤᱭᱟᱨ ᱡᱩᱱᱤᱭᱟᱨ ᱛᱟᱞᱟᱨᱮ ᱢᱤᱫᱴᱟᱱ ᱤᱭᱟᱹ ᱛᱟᱦᱮᱱᱟ ᱥᱮ ᱡᱮ ᱟᱢ ᱡᱮᱦᱮᱛᱩ ᱥᱤᱱᱤ ᱥᱤᱱᱤᱭᱟᱨ ᱠᱟᱱᱟᱢ ᱢᱟᱱᱮ ᱠᱟᱹᱴᱤᱡ ᱤᱧ ᱨᱮᱥᱯᱮᱠᱴ ᱮᱢ ᱦᱩᱭᱩᱜ ᱛᱤᱧᱟᱹ᱾
ᱦᱩᱸ
ᱚᱱᱟ ᱢᱟᱛᱚ ᱚᱱᱟᱢᱟ ᱱᱤᱭᱚᱢ ᱜᱮ ᱠᱟᱱᱟ ᱥᱤᱱᱤᱭᱟᱨ ᱠᱟᱱᱟ ᱢᱟᱱᱮ ᱨᱮᱥᱯᱮᱠᱴ ᱮᱢ ᱦᱩᱭᱩᱜᱼᱟ ᱠᱤᱱᱛᱩ ᱚᱱᱟ ᱥᱟᱶᱛᱮ ᱠᱟᱹᱴᱤᱡ ᱚᱱᱮ ᱠᱟᱹᱴᱤᱡ ᱠᱚ ᱠᱟᱹᱢᱤ ᱵᱟᱲᱟ ᱦᱚᱪᱚ ᱠᱚᱣᱟ ᱪᱮᱛᱟ᱾ ᱚᱱᱮ ᱡᱮᱨᱚᱠᱚᱢ ᱥᱚᱨᱚᱥᱚᱛᱤ ᱯᱩᱡᱟᱹ ᱱᱤᱭᱮ ᱱᱚᱸᱰᱮ ᱡᱟᱦᱟᱸ ᱦᱳᱥᱴᱮᱞ ᱠᱚ ᱢᱮᱱᱟᱜᱼᱟ ᱥᱮ
ᱦᱮᱸ
ᱚᱱᱟ ᱦᱳᱥᱴᱮᱞ ᱠᱚ ᱛᱟᱞᱟᱨᱮ ᱢᱟᱱᱮ ᱢᱤᱫᱴᱤᱡ ᱠᱚᱢᱯᱤᱴᱤᱥᱮᱱ ᱛᱟᱦᱮᱱᱟ ᱥᱚᱨᱚᱥᱚᱛᱤ ᱯᱩᱡᱟᱹ ᱨᱮ ᱡᱮ ᱚᱠᱚᱭ ᱦᱳᱥ- ᱴᱮᱞ ᱨᱮ ᱡᱚᱛᱚ ᱠᱷᱚᱱᱟᱜ ᱵᱷᱟᱹᱜᱤ ᱥᱚᱨᱚᱥᱚᱛᱤ ᱯᱩᱡᱟᱹ ᱠᱚᱨᱟᱣᱭᱮᱼᱟᱭ᱾
ᱚ ᱦᱚ ᱱᱚᱸᱰᱮ ᱦᱚᱸ ᱱᱚᱝᱠᱟᱜᱮ ᱠᱚᱢᱯᱤᱴᱤᱥᱮᱱ ᱫᱚ ᱦᱩᱭᱩᱜ ᱜᱮᱭᱟ᱾ ᱟᱪᱪᱷᱟ ᱟᱯᱮ ᱚᱸᱰᱮ ᱛᱟᱦᱚᱞᱮ ᱛᱤᱱᱟᱹᱜ ᱜᱟᱱ ᱦᱳᱥᱴᱮᱞ ᱢᱮᱱᱟᱜᱼᱟ?
ᱱᱚᱸᱰᱮ ᱛᱟᱦᱚᱞᱮ ᱢᱮᱱᱟᱜᱼᱟ ᱤᱭᱩᱱᱤᱵᱷᱟᱨᱥᱤᱴᱤ ᱵᱷᱤᱛᱨᱤ ᱨᱮ ᱢᱮᱱᱟᱜᱼᱟ ᱯᱤᱡᱤ ᱛᱷᱨᱤ ᱯᱮᱭᱟ ᱵᱮᱱᱤᱭᱟᱱ ᱢᱤᱫᱴᱤᱡ ᱥᱮ ᱵᱟᱨᱭᱟ ᱢᱮᱱᱟᱜᱼᱟ ᱚᱱᱠᱟ ᱢᱚᱬᱮ ᱜᱚᱴ-
ᱛᱟᱨᱯᱚᱨᱮ ᱠᱩᱲᱤ ᱜᱤᱫᱽᱨᱟᱹ ᱵᱟᱨᱭᱟ ᱵᱷᱮᱜᱟᱨ ᱟᱞᱟᱫᱟ ᱢᱮᱱᱟᱜᱼᱟ ᱢᱮᱱᱟᱜ ᱛᱟᱠᱚᱣᱟ ᱦᱳᱥᱴᱮᱞ᱾